ᱡᱚᱦᱟᱨ ᱜᱮ
ᱟᱦᱟ ᱡᱚᱦᱟᱨ ᱜᱮ ᱜᱚᱝᱠᱮ ᱟᱨ ᱪᱮᱫ ᱞᱮᱠᱟ ᱵᱮᱥ ᱜᱮᱭᱟᱵᱮᱱ?
ᱦᱮᱸ ᱵᱮᱥ ᱜᱮᱭᱟᱞᱤᱧ ᱟᱹᱵᱤᱱ?
ᱟ ᱟᱹᱞᱤᱧ ᱦᱚᱸ ᱵᱮᱥ ᱜᱮ ᱢᱮᱱᱟᱜ ᱞᱤᱧᱟ ᱟᱨ ᱛᱟᱦᱞᱮ ᱜᱚᱝᱠᱮ ᱢᱤᱫᱴᱮᱱ ᱠᱟᱢ ᱱᱤᱭᱮ ᱞᱟᱝ ᱨᱚᱯᱚᱲ ᱞᱮᱠᱷᱟᱡ ᱱᱟᱦᱟᱜ ᱟᱹᱰᱤ ᱵᱮᱥ ᱦᱩᱭ ᱠᱚᱜ-ᱟ ᱵᱟᱱᱟ ᱦᱚᱲ ᱚᱝᱠᱟ ᱜᱮ ᱨᱚᱲ ᱨᱮᱭᱟᱜ ᱫᱟᱣ ᱞᱟᱝ ᱧᱟᱢ ᱠᱮᱭᱟ ᱟᱨ ᱟᱹᱵᱤᱱ ᱦᱚᱸ ᱚᱱᱛᱮᱱᱟᱜ ᱵᱤᱱ ᱞᱟᱹᱭ ᱠᱮᱭᱟ ᱟᱹᱞᱤᱧ ᱦᱚᱸ ᱱᱚᱛᱮᱱᱟᱜ᱾
ᱦᱮᱸ ᱦᱮᱸ ᱟᱫᱚ ᱱᱦᱟᱜ
ᱥᱚᱦᱨᱟᱭ ᱠᱩ ᱥᱮ ᱟᱵᱮᱱ ᱡᱟᱦᱟᱸᱴᱟᱜ ᱵᱮᱱ ᱦᱩᱫᱤᱥᱮᱫ ᱠᱟᱱ ᱠᱷᱟᱡ ᱞᱟᱹᱭ ᱵᱮᱱ,
ᱵᱟᱝ ᱚᱱᱟ ᱚᱱᱟ ᱱᱤᱭᱮ ᱜᱮ ᱛᱟᱦᱞᱮ ᱞᱟᱝ ᱨᱚᱯᱚᱲ ᱞᱮᱱᱜᱮ ᱡᱟᱦᱟᱸ ᱵᱤᱱ ᱨᱟᱠᱟᱵ ᱞᱮᱫᱟ ᱠᱟᱛᱷᱟ ᱴᱟᱜ᱾ ᱚᱱᱟ ᱥᱚᱨᱦᱟᱭ
ᱚ ᱦᱳᱭ ᱜᱚᱝᱠᱮ ᱟ ᱡᱮᱢᱚᱱ ᱥᱚᱦᱨᱟᱭ ᱫᱚ ᱱᱦᱟᱜ ᱟᱵᱚ ᱦᱚᱲ ᱦᱚ ᱯᱚᱱᱟᱜ ᱫᱚ ᱥᱟᱱᱟᱢ ᱠᱷᱚᱱ ᱞᱟᱹᱴᱩ ᱯᱚᱨᱚᱵᱽ, ᱵᱚᱱ ᱢᱮᱛᱟᱜ ᱛᱟᱦᱮᱱᱟ, ᱥᱚᱦᱨᱟᱭ ᱟᱨ ᱵᱟᱦᱟ ᱵᱚᱸᱜᱟ ᱫᱚ ᱦᱳᱭ ᱥᱮ᱾ ᱟᱫᱚ ᱥᱚᱦᱨᱟᱭ ᱫᱚ ᱱᱦᱟᱜ ᱟᱹᱰᱤ ᱠᱩᱥᱤ ᱨᱟᱹᱥᱠᱟᱹ ᱞᱮ ᱢᱟᱱᱟᱣ ᱛᱮᱦᱮᱱᱟ ᱟᱞᱮ ᱥᱮᱫ ᱫᱚ ᱱᱟᱦᱟᱜ, ᱟᱨ ᱢᱤᱫᱴᱮᱱ ᱫᱩᱠ ᱫᱚ ᱱᱚᱣᱟ ᱟᱹᱭᱠᱟᱹᱜ ᱛᱮᱦᱮᱱᱟ, ᱡᱮ ᱥᱚᱨᱦᱟᱭ ᱯᱚᱨᱚᱵᱽ ᱫᱚ ᱱᱦᱟᱜ ᱜᱟᱹᱭ ᱰᱟᱝᱨᱟ ᱥᱮ ᱠᱟᱰᱟ ᱵᱤᱛᱠᱤᱞ ᱮᱱᱛᱮᱱ ᱩᱱᱠᱩ ᱠᱚᱛᱮ ᱱᱚᱜ-ᱚᱭ ᱪᱟᱥ ᱠᱟᱹᱢᱤ ᱵᱚᱱ ᱨᱟ ᱠᱟᱜ ᱮᱜ ᱠᱟᱱᱟ ᱟᱨ ᱩᱱᱠᱩ ᱠᱩ ᱠᱚᱣᱟᱜ ᱢᱟᱱᱮ, ᱥᱚᱢᱢᱟᱱ ᱞᱟᱹᱜᱤᱫ ᱛᱮ ᱱᱚᱣᱟ ᱯᱚᱨᱚᱵᱽ ᱫᱚᱵᱚᱱ ᱢᱟᱱᱟᱣᱮᱫ ᱠᱟᱱᱟ, ᱟᱨ ᱚᱱᱟ ᱥᱟᱶ ᱥᱟᱶᱛᱮ ᱛᱮ ᱟᱵᱚᱨᱮᱱ ᱦᱟᱯᱲᱟᱢ ᱠᱚ ᱡᱟᱦᱟᱸ ᱠᱷᱮᱛ ᱦᱟᱥᱟ, ᱚᱛ ᱦᱟᱥᱟ ᱠᱚ ᱫᱚᱦᱚ ᱚᱴᱚ ᱠᱟᱫ ᱵᱩᱱ ᱩᱱᱠᱩ ᱠᱚᱦᱚᱸ ᱚᱱᱟ ᱠᱚᱵᱩᱱ ᱪᱚᱰᱚᱨ ᱵᱟᱲᱟᱣ ᱠᱚ ᱠᱟᱱᱟ ᱯᱩᱡᱟᱹ ᱫᱮᱵᱟ ᱥᱮᱣᱟᱭᱮᱫ ᱠᱚᱣᱟᱵᱩᱱ᱾ ᱡᱳᱭ ᱥᱮ, ᱟᱫᱚ ᱱᱮᱛᱟᱨ ᱫᱚ ᱱᱦᱟᱜ ᱜᱟᱹᱭ ᱰᱟᱝᱨᱟ ᱟᱹᱥᱩᱞ ᱵᱚᱱ ᱠᱚᱢ ᱵᱟᱲᱟ ᱠᱮᱜ-ᱟ, ᱛᱟᱦᱞᱮ ᱫᱚ ᱚᱱᱮ ᱢᱚᱱᱮᱨᱮ ᱛᱷᱚᱲᱟ ᱫᱩᱠ ᱫᱚ ᱟᱹᱭᱠᱟᱹᱜ ᱜᱮᱭᱟ᱾ ᱥᱚᱦᱨᱟᱭ ᱯᱚᱨᱚᱵᱽ ᱢᱟᱱᱟᱣ ᱞᱮᱠᱟᱛᱮ ᱦᱳᱭ ᱥᱮ᱾ ᱛᱚ ᱛᱟᱦᱞᱮ ᱜᱚᱝᱠᱮ ᱥᱚᱦᱨᱟᱭ ᱫᱚ ᱟᱯᱮ ᱛᱤᱱᱟᱹᱜ ᱫᱤᱱ ᱛᱤᱱᱟᱹᱜ ᱢᱟᱦᱟ ᱨᱮᱭᱟᱜ ᱯᱮ ᱢᱟᱱᱟᱣ ᱛᱟᱦᱮᱱᱟ ᱚᱱᱛᱮ ᱫᱚ? ᱟᱨ ᱟᱨ ᱛᱩᱝᱫᱟᱜ ᱴᱟᱢᱟᱠ ᱠᱩ ᱚᱱᱟ ᱠᱚᱯᱮ ᱨᱩᱭ ᱛᱦᱮᱱᱟ ᱥᱮ ᱵᱟᱝ ᱟᱨ ᱠᱟᱹᱴᱤᱡ ᱮᱢ ᱞᱟᱹᱭ ᱠᱮᱭᱟ? ᱟᱨ ᱤᱧ ᱦᱚᱸ ᱱᱟᱦᱟᱜ ᱤᱧ ᱞᱟᱹᱭᱟ ᱦᱳᱭ
ᱟᱪᱷᱟ ᱟ ᱜᱚᱝᱠᱮ ᱟᱞᱮ ᱱᱚᱛᱮ ᱦᱚᱸ ᱥᱚᱦᱨᱟᱭ ᱫᱚ ᱵᱷᱟᱜᱮ ᱜᱮᱞᱮ ᱢᱟᱱᱟᱣᱟ᱾ ᱮᱻ ᱥᱚᱦᱨᱟᱭ ᱫᱚ ᱦᱟᱸᱜ ᱦᱟᱹᱛᱤ ᱞᱮᱠᱟᱱ ᱥᱚᱦᱨᱟᱭ᱾ ᱟᱫᱚ ᱢᱤᱫ ᱫᱤᱱ ᱵᱟᱨ ᱫᱤᱱ ᱛᱮᱫᱚ ᱱᱦᱟᱸᱜ ᱵᱟᱭ ᱯᱟᱨᱚᱢᱚᱜ-ᱟ ᱱᱟᱦᱟᱸᱜ᱾
ᱦᱩᱸ
ᱛᱤ ᱞᱮᱠᱟᱱ ᱥᱚᱦᱨᱟᱭ ᱛᱚ ᱟᱫᱚ, ᱚᱱᱠᱟ ᱢᱤᱫ ᱥᱚᱯᱛᱟᱦᱚ ᱞᱮᱠᱟ ᱫᱚᱞᱮ ᱢᱟᱱᱟᱣ ᱜᱮᱭᱟ ᱱᱦᱟᱸᱜ᱾ ᱟᱨ, ᱟᱨ ᱢᱚᱴᱟᱢᱩᱴᱤ ᱮ ᱛᱩᱢᱫᱟᱜ ᱴᱟᱢ ᱴᱟᱢᱟᱠ ᱫᱚᱞᱮ ᱨᱩᱭ ᱜᱮᱭᱟᱭ ᱱᱦᱟᱸᱜ ᱮᱱᱮᱡ ᱵᱟᱲᱟᱭ ᱜᱮᱭᱟᱞᱮ ᱱᱦᱟᱸᱜ᱾ ᱟᱫᱚ ᱚᱱᱠᱟ ᱜᱮ ᱢᱟᱱᱟᱣ ᱫᱚ ᱱᱦᱟᱸᱜ ᱢᱟᱱᱟᱣ ᱦᱩᱭᱩᱜ ᱜᱮᱭᱟ, ᱟᱫᱚ ᱚ ᱱᱤᱭᱟᱹ ᱠᱚᱭᱮᱠ ᱵᱚᱪᱷᱚᱨ ᱦᱩᱭᱩᱜ ᱠᱟᱱᱟ ᱧᱮᱞᱚᱜ ᱠᱟᱱᱟ, ᱟᱫᱚ ᱩᱱᱟᱹᱜ ᱫᱚ ᱡᱟᱸᱠ ᱡᱚᱢᱚᱠ ᱟᱛᱮᱫ ᱫᱚ ᱵᱟᱞᱮ ᱢᱟᱱᱟᱣ ᱫᱟ ᱢᱟᱱᱟᱣ ᱠᱟᱜ-ᱟ ᱟᱨ ᱥᱮ ᱚᱱᱠᱟ ᱚᱠᱛᱚ ᱠᱚᱦᱚᱸ ᱵᱟᱝ ᱧᱟᱢᱚᱜ ᱠᱟᱱᱟ᱾ ᱚᱱᱮ ᱟᱹᱰᱤ ᱦᱚᱲᱟᱜ ᱟᱹᱰᱤ ᱨᱚᱠᱚᱢ ᱠᱟᱹᱢᱤ ᱠᱚ ᱢᱮᱱᱟᱜ-ᱟ ᱥᱮ᱾ ᱦᱮᱸ ᱚᱱᱠᱟ ᱦᱩᱸ ᱡᱩᱫᱤ ᱦᱳᱥᱴᱮᱞ, ᱠᱚᱞᱮᱡ ᱦᱳᱥᱴᱮᱞ ᱠᱚᱨᱮ ᱜᱤᱫᱽᱨᱟᱹ ᱠᱚ ᱢᱮᱱᱟᱜ ᱠᱚᱣᱟ, ᱩᱱᱠᱩ ᱦᱚᱸ ᱟᱫᱚ ᱪᱷᱩᱴᱤ ᱫᱚ ᱩᱱᱟᱹᱜ ᱫᱤᱱ ᱫᱚ ᱦᱟᱸᱜ ᱵᱟᱠᱚ ᱧᱟᱢ ᱮᱫᱟ ᱾ ᱟᱫᱚ ᱚᱱᱠᱟᱜᱮ ᱞᱚᱜᱚᱱ ᱜᱮᱠᱚ ᱨᱩᱣᱟᱹᱲ ᱠᱟᱱᱟ, ᱟᱫᱚ ᱚᱱᱟᱛᱮ ᱩᱱᱟᱹᱜ ᱯᱷᱩᱨᱛᱤ ᱠᱚᱫᱚ ᱵᱟᱝ ᱦᱩᱭᱩᱜ ᱠᱟᱱ ᱛᱟᱞᱮᱭᱟ ᱾
ᱦᱳᱭ ᱜᱚᱝᱠᱮ ᱾ ᱡᱮᱢᱚᱱ ᱵᱮᱱ ᱞᱟᱹᱭ ᱠᱮᱜᱼᱟ᱾ ᱦᱟ ᱦᱟᱹᱛᱤ ᱞᱮᱠᱟᱱ ᱥᱚᱦᱨᱟᱭ ᱯᱚᱨᱚᱵᱽ ᱛᱟᱵᱚᱱ, ᱟᱨ ᱩᱱᱟᱹᱜ ᱡᱟᱹᱞᱫᱤ ᱫᱚ ᱱᱟᱦᱟᱜ ᱵᱟᱵᱚᱱ ᱯᱟᱨᱚᱢ ᱪᱩᱣᱟ-ᱟ᱾ ᱟᱨ ᱵᱚᱱ ᱵᱟᱰᱟᱭ ᱜᱮᱭᱟ ᱥᱟᱱᱟᱢ ᱠᱷᱚᱱ ᱞᱟᱹᱴᱩ ᱯᱚᱨᱚᱵᱽ ᱠᱟᱱ ᱠᱷᱟᱡ ᱱᱟᱦᱟᱜ ᱠᱩᱥᱤ ᱦᱚᱸ ᱩᱱᱟᱹᱜ ᱨᱟᱹᱥᱠᱟᱹ ᱦᱚᱸ ᱩᱱᱟᱹᱜ ᱜᱮ ᱛᱟᱦᱮᱱ ᱾ ᱟᱨ
ᱦᱩᱸ᱾
ᱱᱚᱛᱮᱱᱟᱜ ᱡᱩᱫᱤ ᱞᱤᱧ ᱞᱟᱹᱭ ᱵᱤᱱᱟ ᱛᱚ ᱱᱚᱣᱟ ᱮᱱᱛᱮᱱ ᱪᱮᱫ ᱞᱮᱠᱟ ᱞᱮ ᱢᱟᱱᱟᱣᱟ? ᱟᱞᱮ ᱦᱚᱸ ᱢᱚᱬᱮ ᱥᱤᱧ ᱢᱚᱬᱮ ᱧᱤᱫᱟᱹ ᱫᱚ ᱱᱟᱦᱟᱜ ᱮᱠᱫᱚᱢ ᱜᱩᱰᱜᱩᱰᱟᱹᱣ ᱜᱚᱫ ᱠᱟᱜ-ᱟ ᱞᱮ᱾ ᱛᱩᱢᱫᱟᱜ ᱴᱟᱢᱟᱠ ᱰᱤᱜᱤᱞ ᱰᱤᱜᱤᱞ ᱜᱚᱴᱟ ᱧᱤᱫᱟᱹ ᱱᱟᱦᱟᱜ ᱮᱠᱫᱚᱢ ᱾ ᱮᱱᱮᱡ ᱟᱠᱷᱲᱟ ᱱᱟᱦᱟᱜ ᱟᱹᱰᱤ ᱟᱸᱴ ᱠᱩᱞᱦᱤ ᱢᱩᱪᱟᱹᱫ ᱠᱷᱚᱱ ᱠᱩᱞᱦᱤ ᱢᱩᱪᱟᱹᱫ ᱦᱟᱹᱵᱤᱡ ᱱᱟᱦᱟᱜ ᱢᱟᱹᱫᱟᱹᱲᱤᱭᱟᱹ ᱠᱚ, ᱨᱟᱹᱥᱤᱠᱟ ᱠᱚ ᱮᱱᱮᱡ ᱥᱮᱛᱟᱜ ᱦᱚᱸᱠᱚ ᱮᱱᱮᱡ ᱥᱮᱛᱟᱜ ᱵᱟᱲᱟ ᱟᱠᱟᱜ ᱜᱮᱭᱟ ᱾
ᱟᱫᱚ ᱱᱟᱦᱟᱜ ᱜᱚᱝᱠᱮ ᱟᱞᱮ ᱥᱮᱫ ᱫᱚ ᱱᱚᱛᱮ ᱯᱩᱥ ᱨᱮᱞᱮ ᱥᱚᱦᱨᱟᱭᱚᱜ ᱛᱟᱦᱮᱱᱟ, ᱯᱩᱥ ᱵᱚᱸᱜᱟ ᱨᱮ ᱾ ᱟᱨ ᱟᱯᱮ ᱥᱮᱫ ᱫᱚ ᱚᱱᱛᱮ ᱫᱚ ᱛᱤᱥ ᱯᱮ ᱥᱚᱦᱨᱟᱭᱚᱜ ᱛᱟᱦᱮᱱᱟ ᱚᱠᱟᱴᱟ ᱵᱚᱸᱜᱟ ᱨᱮ?
ᱟᱞᱮ ᱱᱚᱛᱮ ᱫᱚ ᱜᱚᱢᱠᱮ ᱚᱱᱟ ᱠᱟᱨᱛᱤᱠ ᱵᱚᱸᱜᱟ ᱾
ᱠᱟᱨᱛᱤᱠ ᱠᱩᱱᱟᱹᱢᱤ ᱟᱪᱪᱷᱟ ᱚᱱᱟ ᱥᱚᱨᱦᱟᱭ ᱵᱚᱸᱜᱟ ᱨᱮᱜᱮ ᱛᱟᱨ ᱢᱟᱱᱮ᱾ ᱦᱳᱭ ᱦᱳᱭ ᱟᱫᱚ ᱢᱤᱫᱴᱮᱱ ᱦᱩᱭᱩᱜ ᱠᱟᱱᱟ ᱡᱮ ᱚᱱᱟ ᱵᱷᱮᱜᱟᱨ ᱵᱷᱮᱜᱟᱨ ᱢᱟᱱᱟᱣ ᱨᱮᱭᱟᱜ ᱫᱚ ᱠᱟᱨᱚᱱ ᱫᱚ ᱢᱮᱱᱟᱜ-ᱟ ᱪᱮᱫ ᱢᱟᱱᱮ ᱥᱮᱫᱟᱭ ᱥᱮᱫᱟᱭ ᱫᱚ ᱱᱟᱦᱟᱜ, ᱚᱱᱟ ᱟᱢᱟᱵᱥᱭᱟᱹ ᱠᱟᱨᱛᱤᱠ ᱨᱮᱜᱮ ᱠᱚ ᱢᱟᱱᱟᱣ ᱵᱟᱲᱟᱭᱮᱫ ᱠᱟᱱ ᱛᱟᱦᱮᱱᱟ ᱦᱳᱭᱥᱮ᱾ ᱟᱫᱚ ᱟᱞᱮ ᱥᱮᱫ ᱫᱚ ᱱᱟᱜ ᱪᱮᱫ ᱪᱤᱠᱟᱹᱭᱮᱱᱟ ᱜᱚᱝᱠᱮ ᱥᱮᱵᱤᱱ ᱵᱟᱰᱟᱭ ᱜᱮᱭᱟ ᱱᱚᱣᱟ ᱫᱚ?
ᱵᱟᱹᱞᱤᱧ ᱵᱟᱰᱟᱭ-ᱟ ᱞᱟᱹᱭ ᱵᱤᱱ
ᱦᱳᱭ ᱦᱳᱭ᱾ ᱦᱳᱭ ᱥᱮᱫᱟᱭ ᱫᱚ ᱱᱟᱦᱟᱜ ᱢᱤᱫ ᱛᱮᱜᱮ ᱜᱚᱴᱟ ᱟᱵᱚ ᱦᱚᱲ ᱵᱚᱱ ᱢᱟᱱᱟᱣᱮᱫ ᱠᱟᱱ ᱛᱟᱦᱮᱱᱟ ᱾ ᱟᱫᱚ ᱡᱚᱠᱷᱚᱱ ᱟᱴᱷᱟᱨᱚᱥᱚ ᱯᱚᱪᱯᱚᱱ ᱠᱷᱚᱱ ᱪᱷᱟᱯᱯᱚᱱ ᱦᱟᱹᱵᱤᱡ ᱡᱚᱠᱷᱚᱱ ᱤᱝᱨᱮᱡᱽ ᱥᱟᱶ ᱛᱮ ᱞᱟᱹᱲᱦᱟᱹᱭ ᱦᱩᱭ ᱞᱮᱱᱟ, ᱥᱤᱫᱩ ᱠᱟᱹᱱᱩ ᱵᱤᱨ ᱵᱟᱱᱴᱟ ᱩᱱᱠᱤᱱ ᱟᱨ ᱯᱷᱩᱞᱳ ᱡᱷᱟᱱᱚ ᱩᱱᱠᱩ ᱠᱚ ᱠᱚ ᱞᱟᱹᱲᱦᱟᱹᱭᱚᱜ ᱠᱟᱱ ᱛᱟᱦᱮᱱᱟ᱾ ᱢᱟᱦᱟᱡᱚᱱ ᱯᱨᱛᱷᱟ ᱪᱟᱞᱟᱜ ᱠᱟᱱ ᱛᱟᱦᱮᱱᱟ ᱩᱱ ᱚᱠᱛᱮ ᱫᱚ ᱱᱟᱦᱟᱜ, ᱟᱫᱚ ᱩᱱ ᱚᱠᱛᱮ ᱱᱟᱦᱟᱜ ᱯᱩᱨᱟᱹ ᱞᱟᱹᱲᱦᱟᱹᱭ ᱪᱟᱞᱟᱜ ᱠᱟᱱ ᱛᱟᱦᱮᱱᱟ ᱱᱚᱰᱮ ᱟᱫᱚ ᱞᱟᱹᱲᱦᱟᱹᱭ ᱪᱟᱞᱟᱜ ᱠᱟᱱ ᱛᱟᱦᱮᱱ ᱠᱷᱟᱡ ᱫᱚ ᱩᱱ ᱚᱠᱛᱚ ᱫᱚ ᱤᱝᱨᱮᱡ ᱟᱜ ᱤᱭᱟᱹ ᱠᱟᱱᱩᱱ ᱵᱮᱵᱚᱥᱛᱷᱟ ᱪᱟᱞᱟᱜ ᱠᱟᱱ ᱛᱟᱦᱮᱱᱟ ᱟᱫᱚ ᱩᱱᱠᱩ ᱩᱱ ᱚᱠᱛᱮ ᱚᱱᱟ ᱢᱟᱨᱥᱟᱞ ᱞᱚ ᱠᱚ ᱞᱟᱜᱟᱣ ᱞᱮᱫ-ᱟ ᱡᱟᱦᱟᱸ ᱫᱚ ᱢᱤᱫ ᱡᱟᱭᱜᱟ ᱨᱮ ᱟᱹᱰᱤᱜᱟᱱ ᱦᱚᱲ ᱵᱟᱢ ᱡᱟᱣᱨᱟ ᱫᱟᱲᱮᱭᱟᱜ-ᱟ ᱟᱫᱚ ᱩᱱ ᱥᱚᱨᱚᱦᱟᱭ ᱵᱚᱸᱜᱟ ᱜᱮ ᱛᱟᱦᱮᱸ ᱠᱟᱱᱟ ᱩᱱ ᱚᱠᱛᱚ ᱫᱚ ᱱᱚᱛᱮ ᱫᱚ᱾ ᱟᱫᱚ ᱚᱱᱟ ᱤᱭᱟᱹᱛᱮ ᱟᱫᱚ ᱩᱱ ᱚᱠᱛᱮ ᱫᱚ ᱞᱟᱹᱲᱦᱟᱹᱭ ᱠᱚ ᱪᱟᱞᱟᱜ ᱠᱟᱱ ᱛᱟᱦᱮᱸᱱᱟ ᱟᱫᱚ ᱩᱱ ᱨᱮᱫᱚ ᱵᱟᱠᱚ ᱥᱚᱨᱚᱨᱟᱭ ᱞᱮᱱᱟ ᱦᱚᱲ ᱠᱚ ᱾ ᱟᱫᱚ ᱱᱟᱦᱟᱜ ᱟᱫᱚ ᱵᱟᱹᱭ ᱵᱟᱹᱭᱛᱮ ᱱᱚᱛᱮ ᱠᱚ ᱴᱷᱮᱞᱟᱣ ᱠᱮᱜ-ᱟ, ᱟᱫᱚ ᱯᱩᱥ ᱨᱮᱠᱚ ᱟᱹᱜᱩ ᱠᱮᱜ-ᱟ ᱟᱫᱚ ᱩᱱ, ᱩᱱ ᱨᱮᱠᱚ ᱢᱟᱱᱟᱣᱮᱜ ᱠᱟᱱᱟ᱾ ᱚᱱᱟ ᱞᱟᱹᱲᱦᱟᱹᱭ ᱪᱚᱞᱛᱤᱛᱮ ᱱᱟᱦᱟᱜ᱾ ᱟᱜ ᱱᱚᱛᱮ ᱫᱚ ᱚᱱᱟ ᱫᱤ ᱚᱱᱟ, ᱚᱱᱟ ᱫᱤᱱ ᱫᱚ ᱱᱟᱦᱟᱜ ᱵᱷᱮᱜᱟᱨ ᱠᱟᱫᱟᱞᱮ᱾ ᱦᱳᱭ, ᱵᱷᱮᱜᱟᱨ ᱠᱟᱱᱟ ᱚᱱᱠᱟ᱾
ᱟᱪᱪᱷᱟ ᱟᱪᱪᱷᱟ᱾ ᱦᱮᱸ ᱟᱹᱰᱤ ᱢᱚᱡᱽ ᱠᱟᱛᱷᱟ ᱢᱟᱱᱮ ᱵᱟᱰᱟᱭ ᱧᱟᱢᱮᱱᱟ ᱜᱚᱝᱠᱮ᱾ ᱦᱮᱸ ᱡᱟᱦᱟᱸ ᱫᱚ ᱵᱟᱹᱞᱤᱧ ᱵᱟᱰᱟᱭ ᱛᱟᱦᱮᱸᱜ-ᱟ ᱡᱮ, ᱦᱮᱸ, ᱪᱮᱫ ᱠᱷᱟᱹᱛᱤᱨ ᱚᱱᱠᱟ ᱮᱴᱟᱜ ᱥᱮᱫ ᱫᱚ ᱚᱱᱠᱟ ᱯᱩᱥ ᱵᱚᱸᱜᱟ ᱠᱚ ᱢᱟᱱᱟᱣᱟ ᱟᱨ ᱟᱞᱮ ᱱᱚᱛᱮ ᱫᱚ ᱚᱱᱠᱟ ᱠᱟᱨᱛᱤᱠ ᱵᱚᱸᱜᱟ ᱠᱚ ᱢᱟᱱᱟᱣᱟ᱾ ᱮᱸᱜ, ᱟᱫᱚ ᱚᱱᱟ ᱜᱮᱞᱤᱧ ᱵᱟᱰᱟᱭ ᱠᱮᱫᱟ ᱫᱤ, ᱟᱹᱰᱤ ᱢᱚᱸᱡᱽ ᱜᱮᱞᱤᱧ ᱵᱩᱡᱷᱟᱹᱣ ᱠᱮᱫᱟ᱾ ᱟᱫᱚ ᱮᱸ ᱜᱚᱝᱠᱮ ᱟᱫᱚ ᱚᱱᱛᱮ ᱫᱚ ᱱᱟᱜ ᱚᱱᱠᱟ ᱮᱹᱻ ᱰᱟᱝᱨᱤ ᱡᱟᱜᱟᱣ ᱠᱚᱯᱮ ᱪᱟᱞᱟᱜ-ᱟ ᱥᱮ ᱵᱟᱝ?
ᱦᱳᱭ ᱜᱚᱝᱠᱮ ᱟᱻ ᱡᱩᱫᱤ ᱱᱟᱦᱟᱜ ᱞᱤᱧ ᱞᱟᱹᱭ ᱟᱵᱤᱱᱟ ᱫᱤᱱ ᱦᱤᱥᱟᱹᱵ ᱛᱮ, ᱛᱟᱦᱞᱮ ᱫᱚ ᱱᱟᱦᱟᱜ ᱱᱚᱜ-ᱚ ᱱᱚᱝᱠᱟ ᱢᱮᱱᱟᱜ-ᱟ᱾ ᱡᱮ ᱮᱦᱚᱵ ᱫᱤᱱ ᱫᱚ ᱱᱟᱦᱟᱜ ᱩᱢ, ᱩᱢ ᱫᱤᱱ ᱠᱟᱱᱟ᱾ ᱟᱫᱚ ᱩᱢ ᱦᱤᱞᱳᱜ ᱫᱚ ᱱᱟᱦᱟᱜ ᱡᱚᱛ ᱡᱚᱛᱚ ᱠᱚ ᱰᱟᱹᱵᱨᱟᱹ ᱵᱟᱲᱟ ᱠᱟᱛᱮᱫ ᱜᱚᱜᱚ ᱦᱚᱲ ᱠᱚᱫᱚ ᱚᱲᱟᱜ ᱠᱚ ᱥᱮᱫ ᱠᱚ ᱠᱤᱪᱨᱤᱡ ᱠᱚ, ᱠᱷᱟᱺᱰᱩᱣᱟᱹᱜ ᱠᱚ ᱛᱤᱱᱟᱹᱜ ᱢᱮᱱᱟᱜ-ᱟ ᱡᱚᱛ ᱡᱚᱛᱚ ᱠᱚ ᱥᱟᱯᱷᱟᱭᱟ, ᱟᱨ ᱠᱚᱲᱟ ᱦᱚᱲ ᱫᱚ ᱱᱟᱦᱟᱜ ᱱᱟᱭᱠᱮ ᱵᱟᱵᱟ, ᱩᱱᱤ ᱟᱹᱭᱩᱨ ᱤᱫᱤ ᱠᱟᱛᱮᱫ ᱱᱟᱦᱟᱜ ᱩᱱᱤ ᱜᱚᱴ ᱴᱟᱺᱰᱤ ᱪᱟᱞᱟᱜ ᱦᱩᱭᱩᱜ-ᱟ᱾ ᱟᱨ ᱡᱚᱜᱽ ᱢᱟᱹᱡᱷᱤ ᱥᱤᱢ ᱠᱚ ᱩᱴᱷᱟᱹᱣ ᱠᱟᱛᱮᱫ, ᱪᱟᱣᱞᱮ ᱠᱚ ᱩᱴᱷᱟᱹᱣ ᱠᱟᱛᱮᱫ ᱚᱲᱟᱜ ᱚᱲᱟᱜ ᱱᱟᱜ ᱩᱱᱤᱭ ᱤᱫᱤ ᱛᱚᱨᱟᱭᱟ᱾ ᱟᱨ ᱚᱸᱰᱮ ᱠᱚ ᱯᱩᱡᱟᱹ ᱠᱚ ᱦᱩᱭ ᱵᱟᱲᱟ ᱠᱟᱛᱮᱫ ᱱᱟᱦᱟᱜ ᱩᱱᱠᱩ ᱥᱤᱢ ᱠᱚᱜᱮ ᱠᱚᱲᱟ ᱠᱚᱫᱚ ᱠᱚ ᱥᱩᱲᱟᱹ ᱠᱚᱣᱟ, ᱟᱨ ᱱᱟᱭᱠᱮ ᱦᱟᱲᱟᱢ ᱫᱚ ᱱᱟᱦᱟᱜ ᱯᱩᱡᱟᱹ ᱠᱮᱫ ᱜᱮ ᱟᱨ ᱟᱹᱭᱩᱵ ᱵᱮᱞᱟ ᱚᱠᱛᱮ ᱱᱟᱦᱟᱜ ᱡᱚᱛᱚ ᱦᱚᱲ ᱚᱲᱟᱜ ᱠᱷᱚᱱ ᱱᱟᱦᱟᱜ ᱜᱟᱹᱭ ᱰᱟᱝᱨᱟ ᱡᱚᱠᱷᱚᱱ ᱜᱩᱯᱤ ᱴᱟᱺᱰᱤ ᱠᱷᱚᱡ ᱠᱚ ᱨᱩᱣᱟᱹᱲ ᱠᱚᱣᱟ ᱟᱫᱚ ᱩᱱ ᱚᱠᱛᱮ ᱚᱸᱰᱮ ᱠᱚ ᱤᱫᱤ ᱠᱚᱣᱟ ᱚᱰᱮ ᱥᱤᱢ ᱵᱤᱞᱤ ᱫᱚᱦᱚᱭᱟ ᱠᱚ ᱦᱳᱭᱥᱮ᱾ ᱟᱫᱚ ᱚᱱᱟ ᱥᱤᱢ ᱵᱤᱞᱤ ᱫᱚ ᱱᱟᱦᱜ ᱜᱟᱹᱭ ᱰᱟᱝᱨᱟ ᱠᱚ ᱯᱟᱨᱚᱢᱚᱜ-ᱟ ᱟᱫᱚ ᱡᱟᱦᱟᱸᱭ ᱨᱮᱱ ᱜᱟᱹᱭ ᱰᱟᱝᱨᱟ ᱜᱮ ᱱᱟᱦᱟᱜ ᱞᱮᱵᱮᱫ ᱠᱚᱲᱥᱟ ᱡᱚᱥ ᱠᱮᱜ ᱟᱫᱚ ᱩᱱ ᱠᱷᱚᱡ ᱫᱚ ᱱᱟᱦᱟᱜ ᱟᱫᱚ ᱩᱱᱤ ᱦᱚᱲ ᱫᱚ ᱱᱟᱦᱟᱜ ᱚᱱᱟ ᱚᱲᱟᱜ ᱨᱮᱱ ᱦᱚᱲ ᱫᱚ ᱟᱹᱰᱤ ᱟᱸᱜ, ᱟᱹᱰᱤ ᱞᱟᱹᱠᱤ ᱦᱚᱲ ᱵᱚᱱ ᱢᱮᱛᱟᱣᱟᱭᱟ᱾ ᱡᱮ ᱩᱱᱤ ᱫᱚ ᱡᱚᱥ ᱠᱮᱜ-ᱟᱭ ᱟᱨ ᱩᱱᱤ ᱫᱚ ᱱᱟᱦᱟᱜ ᱢᱤᱫᱴᱮᱱ ᱫᱷᱩᱛᱤ ᱟᱨ ᱟᱡ, ᱟᱠ ᱤᱭᱟᱹᱛᱮ ᱦᱟᱸᱜ ᱵᱚᱱ ᱩᱱᱤ ᱫᱚᱵᱚᱱ ᱤᱭᱟᱹᱭᱮᱭᱟ᱾ ᱟᱨ ᱩᱱᱤ ᱵᱟᱦᱟ ᱵᱚᱸᱜᱟᱨᱮ ᱱᱟᱦᱟᱜ ᱵᱟᱨ ᱴᱩᱠᱩᱡ ᱠᱩᱥᱤᱛᱮ ᱦᱟᱺᱰᱤ ᱮᱢᱚᱜ-ᱟ ᱩᱱᱤ ᱫᱚ ᱦᱳᱭ᱾
ᱟᱨ ᱫᱚᱥᱟᱨ ᱦᱤᱞᱳᱜ ᱫᱚ ᱱᱟᱦᱟᱜ ᱵᱚᱸᱜᱟ ᱦᱩᱭᱩᱜ ᱛᱮᱸᱦᱮᱱᱟ ᱜᱚᱝᱠᱮ ᱟᱨ ᱵᱚᱸᱜᱟ ᱨᱮᱫᱚ ᱡᱤᱞ ᱫᱟᱠᱟ ᱦᱩᱭᱩᱜ ᱛᱮᱸᱦᱮᱱᱟ᱾ ᱟᱫᱚ ᱯᱮᱲᱟ ᱯᱟᱹᱨᱣᱟᱹ ᱠᱚ ᱛᱤᱱᱟᱹᱜ ᱱᱮᱣ ᱦᱟᱛᱟᱣ ᱠᱟᱜ ᱠᱚᱣᱟ ᱡᱮᱢᱚᱱ ᱱᱟᱱᱟ ᱠᱩᱢᱟᱹᱝ, ᱮᱸ ᱡᱟᱶᱟᱭ ᱛᱟᱠᱚ ᱟᱨ ᱩᱱᱠᱩ ᱠᱚ ᱵᱚᱸᱜᱟ ᱥᱩᱲᱟᱹ ᱠᱚ ᱮᱢᱚᱜ ᱠᱚ ᱦᱩᱭᱩᱜ ᱜᱮ ᱡᱚᱛᱚ ᱦᱚᱲ ᱠᱚ ᱡᱚᱢᱟ ᱵᱚᱸᱜᱟ ᱥᱩᱲᱟᱹ ᱫᱚ᱾ ᱛᱮᱥᱟᱨ ᱫᱤᱱ ᱫᱚ ᱠᱷᱩᱱᱴᱟᱹᱣ ᱦᱩᱭᱩᱜ-ᱟ᱾ ᱴᱟᱹᱣ ᱚᱲᱟᱜ ᱟᱻ ᱠᱷᱩᱱᱴᱟᱹᱣ ᱦᱩᱭᱩᱜ-ᱟ ᱫᱩᱣᱟᱹᱨ ᱫᱩᱣᱟᱹᱨ ᱜᱟᱹᱭ ᱰᱟᱝᱨᱟ ᱠᱚ ᱩᱝᱠᱩ ᱥᱩᱱᱩᱢ ᱚᱡᱚᱜ ᱠᱟᱛᱮᱜ ᱩᱜᱠᱩ ᱠᱚᱜᱮ ᱟᱨ ᱮᱱᱛᱮᱱ ᱫᱮᱵᱟᱥᱮᱵᱟ ᱦᱩᱭᱩᱜ-ᱟ ᱥᱩᱱᱩᱢ ᱠᱚ ᱚᱡᱚᱜ ᱠᱟᱛᱮᱫ ᱜᱚᱴᱟ᱾ ᱜᱚᱲᱟ ᱥᱮᱜ ᱨᱮ ᱚᱱᱟ ᱵᱟᱱᱟᱣᱟᱠᱚ ᱦᱚᱞᱚᱝ ᱛᱮ ᱱᱟᱦᱟᱜ᱾ ᱟᱨ ᱠᱷᱩᱱᱴᱟᱹᱣ ᱠᱚ ᱦᱩᱭ ᱠᱟᱛᱮᱜ ᱱᱟᱦᱟᱜ ᱚᱱᱟ ᱮᱱᱮᱡ ᱥᱮᱨᱮᱧ ᱠᱚ ᱩᱱ ᱦᱤᱞᱳᱜ ᱠᱷᱚᱡ ᱜᱮ ᱮᱛᱚᱦᱚᱵᱚᱜ-ᱟ᱾ ᱟᱫᱚ ᱡᱟᱞᱤ ᱢᱟᱦᱟ ᱨᱮᱫᱚ ᱱᱟᱜ ᱱᱚᱝᱠᱟ ᱡᱟᱞᱤ ᱠᱚ ᱦᱩᱭ ᱵᱟᱲᱟᱭᱮᱱ ᱜᱮ ᱚᱲᱟᱜ ᱚᱲᱟᱜ ᱦᱟᱺᱰᱤ ᱧᱩ, ᱯᱷᱤᱨ ᱤᱥᱠᱮ ᱵᱟᱫᱽ ᱫᱚ ᱦᱟᱹᱠᱩ ᱠᱟᱴᱠᱚᱢ ᱥᱟᱠᱨᱟᱛ ᱢᱤᱫ ᱫᱤᱱᱛᱮ ᱦᱩᱭᱮᱱ ᱜᱮ, ᱟᱫᱚ ᱢᱩᱪᱟᱹᱫ ᱮᱱᱜᱮ᱾ ᱦᱳᱭ ᱜᱚᱝᱠᱮ ᱟᱫᱚ ᱱᱤᱛᱳᱜ ᱫᱚ ᱠᱟᱹᱴᱤᱡ ᱟᱵᱮᱱ ᱥᱮᱫ ᱟᱜ ᱞᱟᱹᱭᱵᱮᱱ ᱞᱟᱹᱭᱵᱮᱱ᱾
ᱦᱮᱸ ᱜᱚᱝᱠᱮ ᱟᱞᱮ ᱢᱟ, ᱟᱵᱤᱱ ᱡᱟᱦᱟᱸ ᱵᱤᱱ ᱞᱟᱹᱭ ᱠᱮᱫᱟ ᱮᱸ ᱟᱞᱮ ᱥᱮᱫ ᱫᱚ ᱱᱟᱸᱜ ᱚᱱᱠᱟ ᱚᱸ ᱚᱱᱮ ᱵᱚᱸᱜᱟᱼᱵᱩᱨᱩ ᱠᱚᱫᱚ ᱴᱷᱤᱠ ᱜᱮᱭᱟ ᱱᱟᱦᱟᱜ ᱾ ᱟᱫᱚ ᱠᱷᱩᱱᱴᱟᱹᱣ ᱫᱚ ᱱᱟᱜ ᱟᱞᱮ ᱫᱚ ᱱᱟᱦᱟᱜ ᱮᱸᱻ ᱢᱤᱫᱴᱟᱝ ᱰᱟᱹᱦᱤ ᱢᱮᱱᱟᱜ ᱛᱟᱞᱮᱭᱟ ᱟᱫᱚ ᱚᱸᱰᱮ ᱜᱮ ᱡᱷᱚᱛᱚ ᱚᱲᱟᱜ ᱨᱮᱱ ᱰᱟᱝᱨᱤ ᱠᱚ ᱥᱮ ᱮ ᱠᱟᱰᱟ ᱠᱚᱞᱮ ᱤᱫᱤ ᱠᱚᱣᱟ ᱱᱟᱦᱟᱜ ᱚᱸᱰᱮ ᱜᱮ, ᱟᱫᱚ ᱠᱷᱩᱱᱴᱟᱹᱣ ᱫᱚ ᱱᱟᱜ ᱦᱮᱸ ᱠᱷᱩᱱᱴᱟᱹᱣ ᱫᱚ ᱱᱟᱜ ᱚᱸᱰᱮ ᱜᱮᱞᱮ ᱠᱷᱩᱱᱴᱟᱹᱣ ᱠᱚᱣᱟ᱾ ᱟᱨ ᱠᱷᱩᱱᱴᱟᱹᱣ ᱠᱚᱨᱮ ᱚᱱᱠᱟ ᱯᱨᱟᱭᱤᱡᱽ ᱠᱚ ᱛᱟᱦᱮᱱ ᱜᱮᱭᱟ᱾ ᱮᱸ ᱫᱷᱩᱛᱤ ᱯᱟᱹᱧᱪᱤ ᱫᱷᱩᱛᱤ ᱥᱮ ᱚᱝᱠᱟ ᱯᱟᱹᱧᱪᱤ ᱥᱟᱹᱲᱤ ᱠᱚ ᱾
ᱦᱮᱸ ᱾
ᱚᱱᱟ ᱠᱚᱜᱮᱞᱮ ᱫᱚᱦᱚ ᱵᱟᱲᱟᱭᱟ, ᱟᱫᱚ ᱮᱸ ᱚᱱᱠᱟᱜᱮ ᱢᱚᱴᱟᱢᱩᱴᱤ ᱮ ᱟᱵᱤᱱ ᱡᱟᱦᱟᱸ ᱵᱤᱱ ᱞᱟᱹᱭ ᱠᱮᱫᱟ ᱡᱮ ᱚᱱᱠᱟ ᱮ ᱠᱩᱞᱦᱤ ᱠᱩᱞᱦᱤ ᱛᱮ ᱯᱮ ᱪᱟᱞᱟᱜᱼᱟ ᱤᱭᱟᱹ ᱨᱩ ᱨᱩᱛᱮ ᱟᱸ ᱰᱟᱹᱝᱨᱤ ᱠᱚᱯᱮ ᱠᱷᱩᱱᱴᱟᱹᱣ ᱤᱫᱤ ᱠᱚᱣᱟ ᱾ ᱪᱟ ᱤᱭᱟᱹ ᱠᱚᱣᱟᱯᱮ, ᱟᱫᱚ ᱟᱞᱮ ᱱᱚᱛᱮ ᱫᱚ ᱦᱮᱸ, ᱟᱫᱚ ᱟᱞᱮ ᱱᱚᱛᱮ ᱫᱚ ᱚᱱᱠᱟ ᱫᱚ ᱵᱟᱝ ᱟᱞᱮ ᱱᱚᱛᱮ ᱫᱚ ᱚᱱᱮ ᱢᱤᱫᱴᱟ ᱢᱟᱴ ᱨᱮ ᱚᱸᱰᱮ ᱜᱮ ᱦᱩᱸ, ᱟᱫᱚ ᱚᱸᱰᱮ ᱜᱮ ᱡᱷᱚᱛᱚ ᱰᱟᱝᱨᱤ ᱠᱚ ᱠᱟᱰᱟ ᱠᱚ ᱚᱸᱰᱮ ᱜᱮᱞᱮ ᱤᱫᱤ ᱠᱚᱣᱟ᱾ ᱟᱫᱚ ᱚᱱᱮ ᱮ ᱥᱚᱲᱮ ᱠᱚᱫᱚ ᱤᱭᱟᱹ ᱠᱚᱫᱚ ᱚᱱᱟ ᱠᱚᱫᱚ ᱵᱟᱝ ᱦᱩᱭᱩᱜ ᱛᱟᱞᱮᱭᱟ ᱟᱞᱮ ᱥᱮᱫ ᱫᱚ ᱾
ᱦᱳᱭ ᱦᱳᱭ ᱾
ᱦᱮᱸ, ᱟᱨ ᱚᱱᱠᱟ ᱯᱮᱲᱟ ᱠᱚᱢᱟ
ᱦᱳᱭ, ᱟᱫᱚ ᱱᱟᱦᱟᱜ ᱵᱚᱱ ᱦᱮᱸ ᱟᱫᱚ ᱱᱟᱦᱟᱜ ᱵᱚᱱ ᱢᱮᱱ ᱠᱟᱜ ᱞᱮᱠᱟᱜᱮ ᱡᱮᱢᱚᱱ ᱛᱮᱱ ᱟᱵᱚ ᱦᱚᱸ ᱵᱷᱮᱜᱟᱨ ᱵᱷᱮᱜᱟᱨ ᱧᱚᱜ ᱛᱷᱚᱲᱟ ᱵᱚᱱ ᱤᱭᱟᱹᱭ ᱜᱮᱭᱟ ᱟ ᱢᱟᱱᱟᱣ ᱜᱮᱭᱟ, ᱡᱮᱢᱚᱱ ᱚᱱᱟ ᱫᱚ ᱦᱟᱱᱛᱮ ᱱᱟᱛᱮ ᱩᱱᱟᱹᱜ ᱛᱤᱥ ᱠᱷᱚᱡ ᱠᱚ ᱥᱮᱫᱟᱭ ᱠᱷᱚᱡ ᱠᱚ ᱢᱟᱱᱟᱣ ᱟᱹᱜᱩᱭᱮᱫᱟ, ᱟᱫᱚ ᱵᱟᱹᱭ ᱵᱟᱹᱭ ᱚᱱᱟ ᱫᱚ ᱱᱟᱦᱟᱜ ᱵᱚᱫᱚᱞ ᱪᱟᱞᱟᱜ ᱜᱮᱭᱟ ᱦᱳᱭᱥᱮ ᱾ ᱡᱟᱦᱟᱸ ᱮᱱᱛᱮᱱ ᱡᱟᱦᱟᱸᱭ ᱠᱚ ᱫᱚ ᱮᱱᱛᱮᱱ ᱚᱝᱠᱟᱜᱮ ᱪᱮᱫ ᱞᱮᱠᱟ ᱠᱚ ᱧᱮᱞ ᱟᱹᱜᱩ ᱟᱠᱟᱜᱼᱟ ᱦᱟᱯᱲᱟᱢ ᱠᱚ ᱚᱱᱠᱟ ᱜᱮᱠᱚ ᱠᱚᱨᱟᱣ ᱟᱠᱟᱜᱼᱟ᱾ ᱦᱳᱭ ᱥᱮ ᱾
ᱦᱮᱸ ᱾ ᱚᱱᱟᱜᱮ ᱮᱸᱰᱮ ᱟᱫᱚ ᱦᱟᱱᱟᱜ ᱦᱩᱸ, ᱦᱟᱯᱮ ᱚᱱᱛᱮ ᱫᱚ ᱚᱱᱟ ᱤᱭᱟᱹ ᱠᱚᱨᱮ ᱥᱚᱨᱚᱦᱟᱭ ᱨᱮᱫᱚ ᱛᱟᱦᱞᱮ ᱯᱤᱴᱷᱟᱹᱭ ᱜᱮᱭᱟ ᱯᱮᱥᱮ ᱵᱟᱝ?
ᱦᱳᱭ ᱜᱚᱝᱠᱮ ᱚᱱᱟ ᱢᱟ ᱱᱟᱦᱟᱜ ᱵᱟᱹᱞᱤᱧ ᱞᱟᱹᱭ ᱞᱮᱜ ᱟ ᱥᱚᱦᱨᱟᱭ ᱨᱮᱫᱚ ᱱᱟᱦᱟᱜ ᱥᱟᱱᱟᱢ ᱠᱷᱚᱱ ᱢᱟᱲᱟᱝ ᱨᱮ ᱮᱜ ᱥᱚᱦᱨᱟᱭ ᱩᱢ ᱦᱤᱞᱳᱜ ᱱᱟᱦᱟᱜ ᱩᱱ ᱦᱤᱞᱚᱜ ᱫᱚ ᱱᱟᱦᱟᱜ ᱜᱟᱞᱢᱟᱨᱟᱣ ᱠᱟᱛᱮᱜ ᱨᱮᱰᱤ ᱠᱟᱜ ᱦᱩᱭᱩᱜᱼᱟ ᱥᱩᱠᱨᱤ ᱱᱟᱦᱟᱜ ᱠᱚ ᱵᱟᱹᱫᱷᱤᱭᱟᱹ ᱠᱚ ᱠᱩᱴᱟᱹᱢ ᱠᱚ ᱦᱩᱭᱩᱜᱼᱟ ᱟ ᱜᱚᱡ ᱠᱚ ᱦᱩᱭᱩᱜᱼᱟ᱾ ᱟᱫᱚ ᱚᱲᱟᱜ ᱚᱲᱟᱜ ᱱᱟᱦᱟᱜ ᱡᱤᱞ ᱟᱫᱚᱞᱮ ᱞᱤᱥᱴᱤ ᱞᱟᱦᱟ ᱨᱮ ᱛᱟᱦᱮᱱᱟ, ᱟᱨ ᱛᱤᱱᱟᱹᱜ ᱠᱩᱭᱱᱴᱟᱞ ᱡᱤᱞ ᱟᱹᱜᱩ ᱞᱮᱠᱷᱟᱡ ᱱᱟᱦᱟᱜ ᱵᱚᱱ ᱠᱩᱞᱟᱹᱜᱼᱟ? ᱟᱫᱚ ᱱᱟᱦᱟᱜ ᱦᱚᱲᱚ ᱦᱚᱲᱚ ᱱᱟᱦᱟᱜ ᱚᱱᱠᱟ ᱚᱲᱟᱜ ᱚᱲᱟᱜ ᱚᱱᱠᱟ ᱯᱟᱸᱪ ᱠᱤᱞᱳ, ᱪᱷᱚ ᱠᱤᱞᱳ, ᱫᱚᱥ ᱠᱤᱞᱳ ᱦᱟᱹᱵᱤᱡ ᱦᱚᱸ ᱚᱝᱠᱟ ᱚᱲᱟᱜ ᱚᱲᱟᱜ ᱠᱚ ᱦᱟᱛᱟᱣ ᱛᱟᱦᱮᱱ ᱜᱮᱭᱟ ᱾ ᱟᱫᱚ ᱚᱱᱟ ᱥᱚᱨᱦᱟᱭ ᱚᱠᱛᱮ ᱫᱚ ᱱᱟᱦᱟᱜ ᱟᱫᱚ ᱚᱱᱟ ᱥᱟᱨᱡᱚᱢ ᱯᱟᱛᱲᱟ ᱨᱮ ᱮᱠᱫᱚᱢ ᱯᱤᱴᱷᱟᱹ ᱯᱟᱛᱲᱟ ᱯᱤᱴᱷᱟᱹ ᱟᱹᱰᱤ ᱵᱟᱛᱟᱨ ᱤᱠᱟᱹᱜ ᱛᱟᱦᱮᱱᱟ ᱚᱱᱟ ᱡᱤᱞ ᱯᱤᱴᱷᱟᱹ ᱠᱚ ᱾ ᱟᱨ ᱤᱥᱤᱱ ᱠᱟᱛᱮᱫ ᱞᱟᱜ ᱠᱟᱛᱮᱫ ᱱᱟᱦᱟᱜ ᱟᱹᱰᱤ ᱟᱸᱴ ᱟᱫᱚ ᱡᱚᱢ ᱠᱚ ᱦᱩᱭᱩᱜᱼᱟ ᱴᱩᱠᱩᱡ ᱦᱟᱺᱰᱤ ᱠᱚ ᱱᱟᱦᱟᱜ ᱵᱟᱣ ᱚᱱᱟ ᱠᱚᱜᱮ ᱧᱩ ᱵᱟᱲᱟ ᱦᱩᱭᱩᱜᱼᱟ ᱥᱚᱦᱨᱟᱭ ᱨᱮᱫᱚ ᱦᱳᱭ ᱜᱚᱝᱠᱮ, ᱟᱨ ᱚᱱᱛᱮ ᱫᱚ ᱜᱚᱝᱠᱮ ᱯᱤᱴᱟᱹ ᱞᱟᱴᱷᱟ ᱠᱚ ᱦᱩᱭᱩᱜᱼᱟ ᱥᱮ ᱵᱟ?
ᱦᱮᱸ ᱜᱚᱝᱠᱮ ᱟᱞᱮ ᱱᱚᱛᱮ ᱦᱚᱸ ᱚᱱᱠᱟ ᱯᱤᱴᱷᱟᱹ ᱠᱚᱫᱚ ᱚᱱᱠᱟ ᱥᱟᱨᱡᱚᱢ ᱥᱟᱠᱟᱢ ᱨᱮᱜᱮ ᱦᱳᱭᱳᱜᱼᱟ ᱾ ᱟᱨ ᱥᱩᱠᱨᱤ ᱡᱮᱞ ᱠᱚᱞᱮ ᱯᱤᱴᱷᱟᱹ ᱵᱟᱲᱟᱭ ᱜᱮᱭᱟ ᱟᱸ ᱚᱝᱠᱟ ᱮᱸ ᱵᱚᱸᱜᱟ ᱵᱟᱲᱟ ᱥᱮ ᱦᱟᱺᱰᱤ ᱠᱚ ᱪᱚᱰᱚᱨ ᱦᱮᱸ ᱟᱨ ᱮᱸ ᱚᱱᱮ ᱟᱨ ᱢᱤᱫᱴᱟᱝ ᱞᱤᱧ ᱠᱩᱞᱤᱭᱮᱫ ᱵᱤᱱᱟ? ᱦᱮᱸ ᱚᱱᱟ ᱡᱟᱦᱟᱸ ᱜᱚᱲᱟ ᱵᱚᱸᱜᱟ᱾ ᱟᱫᱚ ᱜᱚᱲᱟ ᱚᱱᱛᱮ ᱫᱚ ᱜᱚᱲᱟ ᱠᱚᱠᱚ ᱵᱚᱸᱜᱟᱭ ᱜᱮᱭᱟ ᱥᱮ ᱵᱟᱝ?
ᱦᱳᱭ ᱜᱚᱢᱠᱮ ᱟᱞᱮ ᱫᱚ ᱵᱚᱸᱜᱟ ᱦᱤᱞᱚᱜ ᱫᱚ ᱱᱟᱦᱟᱜ ᱟᱞᱮ ᱫᱚ ᱮᱸ ᱵᱩᱜ ᱜᱚᱲᱟ ᱨᱮᱜᱮ ᱞᱮ ᱵᱚᱸᱜᱟᱭ ᱛᱟᱦᱮᱱᱟ ᱟᱨ ᱟᱫᱚᱢ ᱠᱚᱫᱚ ᱱᱟᱦᱟᱸᱜ ᱚᱱᱠᱟ ᱵᱟᱝ ᱞᱤᱧ ᱵᱟᱲᱟᱭᱟ ᱟᱫᱚᱢ ᱠᱚᱣᱟᱜ ᱫᱚ ᱱᱟᱦᱟᱸᱜ ᱮᱴᱟᱜ ᱠᱚᱣᱟᱜ ᱫᱚ ᱪᱮᱫ ᱞᱮᱠᱟ? ᱟ ᱟᱞᱮ ᱠᱚᱣᱟᱜ ᱫᱚ ᱱᱟᱦᱟᱸᱜ ᱚᱱᱠᱟ ᱞᱮᱠ ᱢᱮᱱᱟᱜᱼᱟ ᱡᱮ ᱜᱲᱟ ᱨᱮᱜᱮ ᱵᱚᱸᱜᱟ ᱫᱚ ᱦᱩᱭᱩᱜ ᱛᱟᱦᱮᱸᱱᱟ ᱦᱚᱭ ᱜᱚᱝᱠᱮ
ᱟᱨ ᱚᱱᱛᱮ ᱫᱚ ᱜᱚᱝᱠᱮ ᱪᱮᱫ ᱞᱮᱠᱟ ᱛᱟᱭᱞᱮ
ᱦᱮᱸ ᱟᱞᱮ ᱱᱚᱛᱮ ᱦᱚᱸ ᱚᱱᱠᱟ ᱜᱚᱲᱟ ᱨᱮᱜᱮ ᱵᱚᱸᱜᱟ ᱵᱚᱸᱜᱟ ᱫᱚ ᱱᱟᱦᱟᱸᱜ ᱜᱚᱲᱟ ᱨᱮᱜᱮ ᱵᱚᱸᱜᱟ ᱦᱩᱭᱩᱜᱼᱟ᱾ ᱟᱨ ᱚᱱᱠᱟ ᱮᱸ ᱰᱟᱝ ᱜᱟᱹᱭ ᱠᱚ ᱦᱚᱭ ᱪᱩᱢᱟᱹᱲᱟ ᱠᱚ ᱦᱩᱭᱩᱜᱼᱟ᱾
ᱩᱸᱦᱩᱸ
ᱦᱮᱸ
ᱦᱳᱭ ᱦᱳᱭ ᱚᱱᱟ ᱢᱟ ᱠᱟᱱ ᱜᱮ ᱱᱟᱦᱟᱜ
ᱦᱮᱸ
ᱟᱫᱚ
ᱟᱫᱚ ᱦᱮᱸ ᱞᱟᱹᱭ ᱵᱤᱱ
ᱦᱮᱸ ᱚᱱᱟᱢᱟ ᱥᱚᱦᱨᱟᱭ ᱯᱚᱨᱚᱵᱽ ᱞᱮᱠᱟᱱ ᱫᱤᱱ ᱨᱮ ᱩᱱᱠᱩ ᱜᱟᱹᱭ ᱰᱟᱝᱨᱟᱣᱟᱜ ᱯᱚᱨᱚᱵᱽ ᱜᱤ ᱞᱟᱠᱟᱫ ᱛᱮ ᱱᱚᱣᱟ ᱫᱚ ᱠᱟᱱᱟ ᱮᱱᱛᱮᱱ ᱟᱨ ᱚᱱᱟ ᱥᱟᱶ ᱥᱟᱶ ᱛᱮ ᱟᱵᱚ ᱦᱚᱸ ᱮᱱᱛᱮᱱ ᱠᱩᱥᱤ ᱨᱟᱹᱥᱠᱟᱹ ᱜᱮᱵᱚᱱ ᱟᱹᱭᱠᱟᱹᱣᱮᱫ ᱛᱮ ᱚᱱᱟ ᱛᱮ ᱡᱤᱞ ᱠᱚ ᱦᱟ ᱦᱟᱺᱰᱤ ᱠᱚ ᱱᱟᱦᱟᱜ ᱟᱹᱰᱤ ᱟᱸᱴ ᱵᱩᱱ ᱧᱩ ᱛᱮᱦᱮᱱᱟ ᱟᱨ ᱵᱚᱱ ᱮᱱᱮᱡ ᱥᱤᱨᱤᱧ ᱛᱟᱦᱮᱱᱟ᱾ ᱟᱨ ᱟᱵᱚᱣᱟᱜ ᱫᱚ ᱱᱟᱦᱟᱜ ᱵᱮᱱ ᱧᱮᱞ ᱠᱟᱜᱼᱟ᱾ ᱟᱵᱚ ᱡᱚᱛᱚ ᱡᱤᱱᱤᱥ ᱨᱤᱜᱤ ᱱᱟᱦᱟᱜ ᱨᱩ ᱟᱨ ᱮᱱᱮᱡ ᱟᱨ ᱥᱮᱨᱮᱧ ᱫᱚ ᱢᱮᱱᱟᱜ ᱛᱟᱵᱚᱱ ᱥᱚᱦᱨᱟᱭ ᱵᱚᱸᱜᱟ ᱨᱮᱦᱚᱸ ᱠᱟᱱ ᱜᱮᱭᱟ ᱚᱱᱟ ᱚᱱᱟᱜᱮ ᱮᱱᱮᱡ ᱥᱤᱨᱤᱧ ᱢᱮᱱᱟᱜ ᱛᱟᱵᱚᱱᱟ ᱵᱟᱦᱟ ᱵᱚᱸᱜᱟ ᱨᱮᱦᱚᱸ ᱠᱟᱨᱟᱢ ᱵᱚᱸᱜᱟ ᱨᱮᱦᱚᱸ ᱟᱨᱦᱚᱸ ᱮᱢᱟᱱ ᱛᱮᱭᱟᱜ ᱟᱨᱦᱚᱸ ᱵᱟᱯᱞᱟ ᱵᱤᱜᱷᱟᱹᱱ ᱠᱚᱨᱮ ᱢᱟ ᱢᱮᱱᱟᱜ ᱜᱮ ᱦᱳᱭ ᱥᱮ
ᱦᱮᱸ ᱮᱸ ᱟᱵᱚᱣᱟᱜ ᱫᱚ ᱴᱟᱢᱟᱠ ᱛᱩᱢᱫᱟᱜ ᱫᱚ ᱛᱟᱦᱮᱱ ᱜᱮᱭᱟ᱾ ᱟᱫᱚ ᱚᱱᱟᱜᱮ ᱩᱸ ᱯᱟᱹᱦᱤᱞ ᱠᱷᱚᱱᱟᱜ ᱢᱮᱱᱟᱜᱼᱟ ᱱᱟᱦᱟᱜ
ᱦᱳᱭ ᱦᱳᱭ ᱚ ᱠᱚᱞ ᱢᱟ ᱪᱟᱵᱟ